ᱦᱮᱞᱳ
ᱦᱮᱸ ᱦᱮᱞᱳ
ᱦᱮᱸ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ?
ᱚ ᱡᱚᱦᱟᱨ ᱜᱮ ᱦᱮᱸ ᱢᱮᱱᱫᱟᱹᱧ ᱡᱚᱦᱟᱨ ᱜᱮ ᱦᱮᱸ ᱛᱟᱦᱚᱞᱮ ᱪᱮᱫ ᱠᱚ ᱪᱮᱠᱟ ᱵᱟᱲᱟᱭ ᱦᱩᱭᱩᱜ ᱠᱟᱱᱟ?
ᱟᱨ ᱱᱤᱭᱟᱹ ᱜᱷᱟᱹᱲᱤᱡ, ᱫᱚ ᱚᱲᱟᱜ ᱠᱚᱨᱮ ᱜᱮ ᱟᱨ ᱦᱚᱸᱜ ᱚᱭ ᱛᱚ ᱟᱥᱟᱲ ᱵᱚᱸᱜᱟ ᱞᱟᱜᱟᱣ ᱠᱟᱱᱟ ᱪᱟᱥ ᱠᱟᱹᱢᱤ ᱠᱚ ᱦᱮᱸᱜ ᱮᱸ ᱥᱚᱵᱮ ᱥᱴᱟᱴᱚᱜ ᱠᱟᱱᱟ᱾
ᱚ ᱟᱨ ᱱᱤᱛ ᱫᱚ ᱱᱟᱯᱟᱭ ᱵᱟᱲᱟ ᱜᱮᱛᱚ?
ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱟᱨ ᱟᱯᱮ ᱫᱚ ᱪᱮᱫ ᱞᱮᱠᱟ ᱢᱮᱱᱟᱜ ᱟᱠᱟᱜ ᱯᱮᱭᱟ? ᱪᱟᱥ ᱠᱟᱹᱢᱤ ᱠᱚ ᱮᱛᱚᱦᱚᱵ ᱠᱟᱱᱟ ᱥᱮ ᱟᱹᱣᱨᱤ?
ᱦᱮᱸ ᱟᱞᱮ ᱦᱚᱸ ᱱᱟᱯᱟᱭ ᱛᱮ ᱱᱟᱯᱟᱭ ᱜᱮ ᱢᱮᱱᱟᱜ ᱞᱮᱭᱟ ᱟᱨ ᱪᱟᱥ ᱠᱟᱹᱢᱤ ᱦᱚᱸ ᱮᱛᱚᱦᱚᱵ ᱠᱟᱱᱟ᱾ ᱟᱫᱚ ᱥᱮ ᱚᱱᱠᱟ ᱞᱟᱦᱟ ᱥᱮᱫ ᱫᱟᱜ ᱵᱟᱝᱛᱮ ᱮᱨ ᱟᱯᱷᱚᱨ ᱠᱚ ᱵᱟᱝ ᱠᱚᱢᱯᱞᱤᱴ ᱠᱟᱱᱟ ᱛᱚ ᱟᱫᱚ ᱱᱤᱛᱚᱜ ᱦᱚᱸ ᱟᱪᱷᱲᱟ, ᱦᱚᱸ ᱟᱪᱷᱲᱟ, ᱞᱟᱜᱟᱜ ᱠᱟᱱ ᱜᱮᱭᱟ᱾ ᱟᱨ ᱟᱨ ᱟᱯᱮ ᱫᱚ ᱪᱟᱥ ᱠᱟᱹᱢᱤ ᱮᱛᱚᱦᱚᱵ ᱠᱟᱱᱟ ᱥᱮ ᱟᱹᱣᱨᱤ?
ᱦᱮᱻ ᱪᱟᱥ ᱠᱟᱹᱢᱤ ᱦᱚᱸᱭ ᱮᱛᱚᱦᱚᱵ ᱠᱟᱱᱟ ᱮᱛᱚᱦᱚᱵ ᱫᱚ ᱟᱞᱮ ᱥᱮᱨ ᱢᱤᱫᱵᱟᱨ ᱠᱟᱛᱮ ᱛᱮ ᱨᱚᱦᱚᱭ ᱥᱴᱟᱴᱚᱜ ᱠᱟᱱᱟ ᱡᱷᱚᱛᱚ ᱦᱚᱲ ᱫᱚ ᱟᱹᱣᱨᱤ
ᱚ ᱟᱨ ᱛᱟᱦᱚᱞᱮ ᱮᱨ ᱟᱯᱚᱛᱨᱚ ᱢᱚᱸᱡᱽ ᱛᱮᱜᱮ ᱯᱮ ᱠᱚᱨᱟᱣ ᱫᱟᱲᱮ ᱠᱟᱫᱟ?
ᱦᱮᱸ ᱢᱚᱸᱡᱽ ᱫᱚ ᱢᱚᱸᱡᱽ ᱛᱮᱜᱮᱞᱮ ᱠᱚᱨᱟᱣ ᱫᱟᱨᱮ ᱠᱟᱣᱫᱟ᱾
ᱢᱟᱱᱮ ᱞᱟᱦᱟ ᱥᱮᱫ ᱫᱟᱜ ᱦᱚᱸᱯᱮ ᱧᱟᱢ ᱠᱟᱜ ᱜᱮᱭᱟ ᱵᱟᱝ
ᱦᱮᱸ ᱦᱮᱸ ᱧᱟᱢ ᱠᱟᱜ ᱟᱞᱮ ᱪᱟᱨᱟ ᱠᱚ ᱜᱤᱰᱤ ᱴᱷᱤᱠ ᱴᱷᱟᱠ ᱢᱚᱛ ᱛᱚ ᱜᱮ ᱦᱩᱭ ᱠᱟᱱᱟ ᱴᱟᱭᱤᱢ ᱠᱚᱞᱮ ᱧᱟᱢ
ᱚ ᱟᱨ ᱱᱤᱛ ᱫᱚ ᱛᱟᱦᱚᱞᱮ ᱪᱮᱫ ᱞᱮᱠᱟᱭ ᱫᱟᱜ ᱫᱟ ᱚᱱᱛᱮ ᱫᱚ?
ᱟᱻ ᱱᱚᱛᱮ ᱱᱤᱛᱳᱜ ᱫᱚ ᱫᱟᱜ ᱫᱟᱭ ᱢᱚᱴᱟᱢᱩᱴᱤ ᱫᱟᱜ ᱫᱟᱭ ᱫᱚᱢᱮ ᱟᱹᱰᱤ ᱡᱟᱹᱥᱛᱤ ᱫᱚ ᱵᱟᱝ ᱢᱟᱱᱮ ᱨᱚᱦᱚᱭ ᱫᱚ ᱜᱟᱱᱚᱜᱼᱟ ᱠᱤᱱᱛᱩ ᱱᱤᱛᱚᱜ ᱦᱚᱸ ᱪᱟᱹᱥᱤ ᱠᱚ ᱦᱮᱸ ᱦᱮᱸ ᱠᱟᱹᱢᱤ ᱪᱟᱞᱟᱜ ᱞᱮᱠᱟ ᱫᱚ ᱨᱚᱦᱚᱭ ᱫᱚ ᱜᱟᱱᱚᱜᱼᱟ ᱾
ᱚᱻ ᱟᱨ ᱛᱮᱦᱮᱸᱧᱟᱜ ᱪᱮᱫ ᱞᱮᱠᱟ ᱤᱭᱟᱹ ᱛᱮᱦᱮᱧ ᱫᱟᱜ ᱫᱟᱭ ᱥᱮ ᱵᱟᱝ ᱥᱮ ᱥᱤᱛᱩᱝ ᱥᱟᱭ?
ᱟᱹ ᱛᱮᱦᱮᱸᱧ ᱢᱟ ᱥᱮᱛᱟᱜ ᱠᱷᱚᱱᱟᱜ ᱜᱮ ᱩᱱᱟᱹᱜ ᱫᱚ ᱵᱟᱭ ᱥᱤᱛᱩᱝ ᱫᱟ ᱠᱤᱪᱷᱩ ᱫᱚ ᱟᱥᱟᱲ ᱵᱚᱸᱜᱟ ᱫᱤᱱ ᱫᱚ ᱡᱮᱢᱚᱱ ᱟᱵᱚᱦᱟᱣᱟ ᱛᱟᱸᱦᱮᱱᱟ, ᱢᱟᱱᱮ ᱨᱤᱢᱤᱞ ᱨᱤᱢᱤᱞ ᱵᱷᱟᱵ ᱠᱤᱱᱛᱩ ᱮ ᱛᱚ ᱜᱚᱨᱚᱢ ᱵᱩᱡᱷᱟᱹᱜ ᱠᱟᱱᱟ ᱢᱟᱱᱮ ᱢᱚᱱᱮ ᱦᱳᱭᱳᱜ ᱠᱟᱱᱟ ᱢᱟᱱᱮ ᱫᱚᱢᱮ ᱥᱤᱛᱩᱝ ᱫᱟᱭ ᱱᱚᱝᱠᱟ ᱢᱤᱫᱴᱟᱝ ᱚᱭᱮᱫᱟᱨ ᱠᱤᱱᱛᱩ ᱢᱟᱱᱮ ᱢᱮᱜᱞᱟ ᱢᱮᱜᱞᱟ ᱴᱟᱭᱤᱯ ᱢᱮᱱᱟᱜ ᱟᱠᱟᱫᱟ ᱱᱚᱝᱠᱟ ᱜᱮ ᱫᱟᱜ ᱫᱚ ᱵᱟᱭ ᱫᱟᱜ ᱟᱠᱟᱫᱟ ᱦᱚᱞᱟ ᱢᱟᱸᱫᱷᱮᱨ ᱫᱚ ᱫᱟᱜ ᱠᱮᱫ ᱜᱮᱭᱟᱭ ᱾ ᱠᱚᱢ ᱠᱚᱢ ᱠᱟᱛᱮᱫ ᱠᱤᱱᱛᱩ ᱛᱮᱦᱤᱧ ᱫᱚ ᱥᱮᱛᱟᱜ ᱠᱷᱚᱱᱟᱜ ᱵᱟᱭ ᱫᱟᱜ ᱟᱠᱟᱫᱟ, ᱟᱫᱚ ᱡᱩᱫᱤ ᱟᱭᱩᱵ ᱥᱮᱫ ᱛᱮ ᱫᱟᱜᱽ ᱠᱷᱟᱱᱮ ᱦᱟᱸᱜ ᱠᱷᱟᱱ ᱾
ᱚᱻ ᱟᱨ ᱟᱞᱮ ᱥᱮᱫ ᱛᱚ ᱱᱤᱛ ᱦᱚᱸ ᱫᱟᱜ ᱡᱚᱨᱚᱜ ᱠᱟᱱ ᱜᱮᱭᱟ ᱾ ᱟᱯᱮ ᱟᱯᱮ ᱫᱚ ᱚᱠᱟ ᱤᱭᱟᱹ ᱯᱟᱲᱟᱜ ᱛᱟᱯᱮᱭᱟ?
ᱟᱹ ᱟᱞᱮ ᱯᱟᱲᱟᱜ ᱛᱟᱞᱮᱭᱟ ᱳᱭᱮᱥᱴ ᱵᱮᱝᱜᱚᱞ ᱨᱮᱱᱟᱜ ᱢᱚᱫᱽᱫᱷᱮ ᱨᱮᱜᱮ ᱾
ᱚ ᱰᱤᱥᱴᱤᱠ ᱫᱚ ᱪᱮᱫ ᱠᱟ?
ᱟᱻ ᱱᱚᱛᱮ ᱦᱟᱹᱻᱻ ᱦᱤᱡᱩᱜ ᱠᱟᱱ ᱛᱟᱞᱮᱭᱟ ᱱᱚᱣᱟ ᱫᱚᱠᱠᱷᱤᱱ ᱱᱟᱠᱷᱟ ᱾
ᱚᱻ ᱚ, ᱦᱮᱸ ᱟᱞᱮ ᱫᱚ ᱯᱩᱨᱩᱞᱤᱭᱟᱹ ᱰᱤᱥᱴᱤᱠ ᱾
ᱚ ᱟᱪᱪᱷᱟ ᱛᱟᱦᱚᱞᱮ ᱵᱚᱱ ᱥᱩᱨ ᱥᱩᱯᱩᱨ ᱜᱮᱭᱟ ᱾
ᱥᱩᱨ ᱥᱩᱯᱩᱨ ᱜᱮᱭᱟ ᱦᱮᱸ ᱾ ᱟᱫᱚ ᱟᱞᱮ ᱫᱚ ᱥᱮ ᱮᱠᱟᱞ ᱛᱮ ᱚᱡᱳᱫᱽᱫᱷᱟ ᱥᱩᱨ ᱥᱮᱫ ᱨᱮ ᱠᱟᱱᱟᱞᱮ ᱾
ᱟᱪᱪᱷᱟ
ᱛᱟᱦᱚᱞᱮ ᱱᱚᱛᱮ ᱫᱚ ᱦᱮᱡ ᱵᱟᱲᱟ ᱠᱟᱱᱟ ᱥᱮ ᱯᱮ ᱵᱟᱝ?
ᱟᱨ ᱚᱸᱰᱮ ᱪᱟᱞᱟᱣ ᱫᱚ ᱦᱩᱭ ᱞᱮᱱᱟ ᱢᱤᱫ ᱫᱷᱟᱣ ᱾ ᱢᱤᱫ ᱫᱷᱟᱣ ᱜᱮ ᱪᱟᱞᱟᱣ ᱦᱩᱭ ᱟᱠᱟᱱᱟ ᱾ ᱢᱟᱱᱮ ᱠᱚᱢ ᱴᱟᱭᱤᱢ ᱛᱮ ᱪᱟᱞᱟᱣ ᱦᱩᱭᱱᱟ ᱫᱤᱭᱮ ᱜᱚᱴᱟ ᱵᱟᱞᱮ ᱫᱟᱬᱟ ᱫᱟᱲᱮ ᱠᱟᱣᱫᱟ ᱟᱨᱚ ᱪᱟᱞᱟᱜ ᱨᱮᱱᱟᱜ ᱟᱵᱟᱨ ᱤᱪᱪᱷᱟᱹ ᱢᱮᱱᱟᱜ ᱟᱠᱟᱜᱼᱟ, ᱢᱤᱫ ᱫᱷᱟᱣ ᱜᱮ ᱪᱟᱞᱟᱣ ᱦᱩᱭ ᱠᱟᱱᱟ ᱠᱚᱢ ᱴᱟᱭᱤᱢ ᱛᱮ ᱾ ᱟᱨ ᱢᱟᱱᱮ ᱟᱹᱪᱩᱨᱚᱜ ᱞᱟᱹᱜᱤᱫ ᱛᱚ ᱠᱟᱹᱡ ᱴᱟᱭᱤᱢᱮ ᱦᱟᱛᱟᱣᱟ ᱛᱟᱦᱚᱞᱮ ᱾ ᱚᱱᱠᱟ ᱢᱟ ᱴᱟᱭᱤᱢ ᱵᱟᱝ ᱧᱟᱢ ᱟᱠᱟᱱᱟ ᱾
ᱚ ᱦᱮᱸ ᱴᱷᱤᱠᱟᱹᱱ ᱜᱮᱭᱟ ᱚᱱᱠᱟ ᱚᱠᱛᱚ ᱠᱚ ᱧᱟᱢ ᱞᱮᱠᱷᱟᱡ ᱛᱟᱦᱚᱞᱮ ᱦᱤᱡᱩᱜ ᱯᱮ ᱾ ᱟᱨ ᱥᱮ ᱧᱮᱞ ᱡᱟᱭᱜᱟ ᱦᱚᱸ ᱢᱮᱱᱟᱜ ᱜᱮᱭᱟ ᱛᱚ ᱾ ᱟᱹᱰᱤ ᱢᱚᱸᱡᱽ ᱜᱮᱭᱟ, ᱛᱟᱦᱚᱞᱮ ᱛᱤᱱᱟᱹᱜ ᱜᱟᱱ ᱡᱟᱭᱜᱟᱢ ᱧᱮᱞ ᱟᱠᱟᱫᱟ ᱱᱚᱰᱮ ᱦᱮᱡ ᱠᱟᱛᱮᱜ ᱫᱚ?
ᱚᱱᱟ ᱰᱮᱢ ᱠᱚᱜᱮ ᱡᱟᱦᱟᱸ ᱢᱚᱱᱮ ᱦᱚᱭ ᱞᱚᱣᱟᱨ ᱰᱮᱢ ᱞᱮ ᱧᱮᱞ ᱟᱠᱟᱫᱟ, ᱟᱯᱟᱨ ᱰᱮᱢ ᱨᱮᱫᱚ ᱵᱟᱞᱮ ᱧᱮᱞ ᱟᱠᱟᱫᱟ ᱾ ᱟᱨ, ᱟᱨ ᱚᱱᱟ ᱵᱩᱨᱩ ᱠᱚ ᱪᱮᱫ ᱢᱚᱭᱩᱨ ᱯᱟᱦᱟᱲ ᱠᱚ ᱪᱮᱫ? ᱠᱚ ᱛᱟᱦᱮᱸ ᱠᱟᱱᱟ ᱚᱱᱟ ᱠᱚᱜᱮ ᱾
ᱯᱟᱦᱟᱲ ᱵᱟᱢᱱᱤ ᱯᱷᱚᱞᱥ ᱚᱱᱟ ᱠᱚ ᱵᱟᱝ?
ᱦᱮᱸ ᱦᱮᱸ ᱦᱮᱸ ᱾
ᱢᱟᱱᱮ ᱜᱚᱴᱟ ᱞᱮ ᱞᱮᱠᱟᱜ ᱜᱮ ᱠᱚᱢ ᱵᱮᱥᱤ ᱯᱮ ᱧᱮᱞ ᱟᱠᱟᱜ ᱾
ᱦᱮᱸ ᱜᱚᱴᱟ ᱮᱞᱟᱠᱟ ᱜᱮ ᱨᱚᱠᱚᱢ ᱫᱚ, ᱚᱠᱟ ᱠᱚᱨᱮᱫᱚ ᱠᱚ ᱠᱤᱪᱷᱩ ᱫᱚ ᱠᱚ ᱞᱟᱹᱭ ᱛᱟᱦᱮᱱᱟ ᱞᱟᱹᱭᱮᱫ ᱛᱟᱦᱮᱸᱱᱟᱠᱚ ᱡᱮ ᱡᱟᱦᱟᱸᱭ ᱠᱚ ᱞᱟᱦᱟ ᱛᱮᱠᱚ ᱪᱟᱞᱟᱣ ᱵᱟᱲᱟ ᱟᱠᱟᱱᱟ ᱱᱩᱠᱩ ᱫᱚᱠᱚ ᱞᱟᱹᱭᱮᱫ ᱛᱟᱦᱮᱸᱫ ᱡᱮ ᱟᱨᱚ ᱛᱟᱦᱮᱸ ᱠᱟᱱᱟ ᱠᱟᱱ ᱜᱮᱭᱟ, ᱟᱫᱚ ᱧᱤᱫᱟᱹᱭᱮᱱᱟ ᱡᱮᱦᱮᱛᱩ ᱟᱫᱚ ᱟᱫᱚ ᱵᱟᱞᱮ ᱪᱟᱞᱟᱣ ᱞᱮᱱᱟ ᱮᱴᱟᱜ ᱴᱷᱚᱡ ᱫᱚ ᱾
ᱟᱪᱪᱷᱟ ᱢᱮᱱᱫᱟᱹᱧ ᱦᱚᱜᱼᱚᱭ ᱱᱟ ᱚᱡᱳᱫᱽᱫᱷᱟ ᱵᱩᱨᱩ ᱨᱮ ᱱᱚᱜᱼᱚᱭ ᱡᱮ ᱫᱟᱨᱮ ᱠᱚᱠᱚ ᱢᱟᱜ ᱮᱫᱟ ᱥᱮ ᱚᱱᱠᱟ ᱯᱷᱮᱠᱴᱨᱤ ᱥᱮ ᱵᱤᱡᱽᱱᱮᱥ ᱠᱚᱠᱚ ᱪᱟᱹᱞᱩᱭᱮᱫᱟ, ᱱᱚᱣᱟ ᱤᱫᱤ ᱠᱟᱛᱮ ᱟᱢ ᱪᱮᱫ ᱮᱢ ᱢᱮᱱᱟ ᱱᱚᱣᱟ ᱠᱚ ᱴᱷᱤᱠ ᱠᱚ ᱠᱟᱹᱢᱤᱭᱮᱫᱟ ᱥᱮ ᱵᱟᱹᱲᱤᱡ ᱠᱚ ᱠᱟᱹᱢᱤᱭ ᱮᱫᱟ?
ᱟᱸ ᱯᱨᱚᱛᱷᱚᱢ ᱨᱮᱧ ᱞᱟᱹᱭ ᱟ ᱡᱮ ᱢᱟᱱᱮ ᱱᱚᱜᱼᱚᱭ ᱡᱮ ᱯᱷᱮ ᱯᱷᱮᱠᱴᱨᱤ ᱦᱩᱭᱩᱜ ᱠᱟᱱᱟ, ᱥᱮ ᱟᱨ ᱱᱚᱣᱟ ᱠᱚᱦᱚᱸ ᱢᱟᱱᱮ ᱦᱳᱭᱛᱳ ᱟᱵᱚᱣᱟᱜ ᱫᱚᱨᱠᱟᱨ ᱜᱮ ᱦᱩᱭᱩᱜᱼᱟ ᱟᱵᱚᱣᱟᱜ ᱵᱷᱟᱜᱮ ᱞᱟᱹᱜᱤᱫ ᱜᱮ᱾ ᱠᱤᱱᱛᱩ ᱡᱷᱚᱛᱚ ᱠᱷᱚᱱᱟᱜ ᱢᱟᱨᱟᱝ ᱯᱨᱚᱵᱷᱟᱵᱽ ᱫᱚ ᱯᱟᱲᱟᱜ ᱠᱟᱱᱟ, ᱡᱮ ᱱᱚᱜᱼᱚᱭ ᱫᱟᱨᱮ ᱱᱟᱹᱲᱤ ᱠᱚ ᱜᱮᱫ ᱫᱼᱟᱜ ᱩᱱ ᱢᱤᱫᱴᱟᱝ ᱚᱱᱟ ᱫᱚ ᱢᱤᱫᱴᱟᱝ ᱯᱟᱦᱟᱲ ᱠᱟᱱᱟ ᱥᱮ, ᱥᱮ ᱟᱵᱚ ᱵᱩᱨᱩ ᱫᱤᱥᱚᱢ ᱦᱚᱲ ᱫᱚ ᱵᱮᱥᱤ ᱮᱸ ᱵᱩᱨᱩ ᱫᱤᱥᱚᱢ ᱢᱟᱱᱮ ᱜᱮ ᱫᱟᱨᱮ ᱥᱮ
ᱡᱚᱵᱤᱞᱤ ᱦᱮᱸ ᱦᱮᱸ ᱡᱚᱵᱤᱞᱤ ᱪᱮᱛᱟᱱᱨᱮ ᱵᱤᱥᱤ ᱵᱷᱚᱨᱥᱟ ᱥᱮ ᱫᱟᱨᱮ ᱱᱟᱹᱲᱤ ᱱᱚᱜ ᱚᱭ ᱢᱤᱫᱴᱤᱡ ᱚᱠᱥᱤᱡᱮᱱ ᱦᱩᱭᱩᱜ ᱠᱟᱱᱟ, ᱱᱚᱜ ᱚᱭ ᱠᱚ᱾
ᱦᱮ ᱦᱮᱸ ᱱᱚᱝᱠᱟ ᱜᱮ, ᱟᱨ ᱱᱚᱜ ᱚᱭ ᱡᱮ ᱫᱟᱨᱮ ᱜᱮᱫ ᱱᱚᱣᱟ ᱡᱤᱱᱤᱥ ᱫᱚ ᱤᱧ ᱫᱩᱧ ᱞᱟᱹᱭᱟ ᱡᱮ, ᱢᱟᱱᱮ ᱚᱛᱤᱨᱤᱠᱛᱚ ᱛᱚ ᱢᱤᱫᱴᱟᱝ ᱠᱟᱨᱠᱷᱟᱱᱟ ᱠᱷᱩᱞᱟᱹᱣ ᱠᱚᱨᱛᱮ ᱜᱮᱞᱮ ᱥᱮ, ᱢᱤᱫᱴᱟᱝ ᱯᱷᱮᱠᱴᱨᱤ ᱠᱷᱩᱞᱟᱣ ᱠᱚᱨᱛᱮ ᱜᱮᱞᱮ, ᱡᱮ ᱢᱤᱫᱴᱟᱝ ᱢᱟᱨᱟᱝ ᱩᱛᱟᱹᱨ ᱡᱟᱭᱜᱟ ᱞᱟᱜᱟᱜᱼᱟ ᱚᱱᱟ ᱢᱟᱨᱟᱝ ᱩᱛᱟᱹᱨ ᱡᱟᱭᱜᱟ ᱞᱟᱹᱜᱤᱫ ᱫᱚ ᱚᱸᱰᱮ ᱢᱟ ᱵᱮᱥᱤᱨ ᱵᱷᱟᱜᱽ ᱡᱤᱱᱤᱥ ᱜᱮ ᱠᱟᱱᱟ ᱫᱟᱨᱮ ᱱᱟᱹᱲᱤ ᱢᱮᱱᱟᱜ ᱟᱠᱟᱫ, ᱫᱟᱨᱮ ᱢᱮᱱᱟᱜ ᱟᱠᱟᱫ᱾ ᱟᱫᱚ ᱫᱟᱨᱮ ᱢᱟ ᱜᱮᱫ ᱜᱮ ᱦᱩᱭᱩᱜᱼᱟ᱾ ᱟᱨ ᱫᱟᱨᱮ ᱨᱮ ᱜᱮᱫ ᱞᱮᱱᱠᱷᱟᱱ ᱫᱚ ᱡᱷᱚᱛᱚ ᱠᱷᱚᱱᱟᱜ ᱯᱨᱚᱵᱷᱟᱵᱽ ᱵᱮᱥᱤ ᱧᱩᱨᱩᱜᱼᱟ ᱟᱵᱚ ᱪᱮᱛᱟᱱ ᱨᱮ᱾ ᱱᱤᱛᱚᱜ ᱫᱚ ᱦᱳᱭᱛᱳ ᱩᱱᱟᱹᱜ ᱴᱟ ᱱᱚᱣᱟ ᱡᱤᱱᱤᱥ ᱵᱟᱵᱚᱱ ᱵᱩᱡ ᱫᱟᱲᱮᱭᱟᱜ ᱠᱟᱱᱟ, ᱠᱤᱱᱛᱩ ᱱᱚᱣᱟ ᱯᱚᱨᱚᱵᱚᱨᱛᱤ ᱠᱟᱞ ᱨᱮ ᱢᱟᱱᱮ ᱟᱹᱰᱤ ᱤᱯᱷᱮᱠᱴ ᱯᱟᱲᱟᱜ ᱛᱟᱵᱚᱱᱟ, ᱱᱚᱣᱟ ᱢᱤᱫᱴᱟᱝ ᱠᱷᱟᱨᱟᱯ ᱫᱤᱠ᱾ ᱡᱮᱢᱚᱱ ᱟᱵᱚ ᱯᱷᱮᱠᱴᱨᱤ ᱥᱮ ᱠᱟᱨᱠᱷᱟᱱᱟ ᱵᱚᱱ ᱧᱟᱢᱟ ᱱᱚᱣᱟ ᱢᱤᱫᱴᱟᱱ ᱵᱷᱟᱜᱮ, ᱟᱨ ᱡᱮᱢᱚᱱ ᱱᱚᱜᱼᱚᱭ ᱵᱟᱹᱲᱤᱡ ᱫᱤᱠ ᱡᱮᱢᱚᱱ ᱟᱵᱚ ᱟᱨ ᱱᱚᱜᱼᱚᱭ ᱡᱚ ᱵᱤᱞᱤ ᱠᱚ ᱵᱚᱱ ᱧᱟᱢ ᱮᱼᱟ᱾ ᱡᱚᱢᱚᱱ ᱥᱟᱨᱡᱚᱢ ᱨᱮᱱᱟᱜ ᱥᱟᱠᱟᱢ᱾
ᱦᱮᱸ, ᱥᱟᱠᱟᱢ ᱥᱟᱦᱟᱱ ᱦᱚ ᱥᱮᱭ ᱵᱩᱨᱩ ᱨᱤᱡ ᱦᱚᱲ ᱫᱚ ᱚᱱᱟ ᱠᱚ ᱛᱮ, ᱚᱱᱛᱮ ᱫᱚ ᱠᱷᱩᱵ ᱮᱠᱴᱟ ᱫᱚ ᱡᱮᱢᱚᱱ ᱨᱮᱸᱜᱮᱡ ᱚᱲᱮᱡ ᱦᱚᱲ ᱠᱚ ᱫᱚ ᱟᱨ ᱜᱮᱥ ᱛᱚ ᱵᱟᱝᱠᱚ ᱵᱮᱵᱚᱦᱟᱨ ᱫᱟᱲᱮᱼᱟᱜ ᱠᱟᱱᱟ᱾ ᱛᱟᱦᱞᱮ ᱩᱱᱠᱩᱣᱟᱜ ᱱᱚᱣᱟ ᱠᱚ ᱛᱮ ᱜᱮ ᱤᱥᱤᱱ ᱟᱨᱚ ᱡᱚᱛᱚ ᱞᱮᱠᱟ ᱠᱟᱱᱟ, ᱡᱮᱢᱚᱱ ᱡᱚᱛᱚ ᱦᱚᱲᱟᱜ ᱛᱚ ᱟᱨ ᱮ ᱤᱴᱟᱹ ᱫᱟᱞᱟᱱ ᱨᱮ ᱱᱟᱜ ᱥᱟᱢᱚᱨᱛᱷᱚ ᱵᱟᱱᱩᱜᱼᱟ, ᱛᱟᱦᱞᱮ ᱥᱮ ᱚᱲᱟᱜ ᱞᱟᱜᱤᱫ ᱛᱮ ᱠᱟᱴᱷ ᱦᱚᱸ ᱢᱤᱫᱴᱤᱡ ᱯᱨᱚᱭᱳᱡᱚᱱ ᱥᱩᱢᱩᱝ ᱜᱮᱫ ᱞᱮᱠᱷᱟᱡ ᱫᱚ ᱢᱚᱱᱮ ᱭᱟᱹᱧ ᱡᱮ ᱟᱰᱤ ᱵᱷᱟᱜᱤᱜᱼᱟ ᱟᱨ ᱡᱟᱦᱟ ᱫᱚ ᱟᱱᱞᱤᱢᱤᱴᱮᱰ ᱜᱮᱫᱚᱜ ᱠᱟᱱᱟ ᱱᱚᱣᱟ ᱠᱚ ᱫᱚ ᱡᱚᱛᱚ ᱫᱤᱠ ᱫᱤᱭᱮ ᱜᱮ ᱠᱟᱴᱤᱡ ᱠᱷᱚᱭ ᱠᱷᱚᱛᱤ ᱦᱩᱭᱩᱜ ᱠᱟᱱᱟ᱾ ᱵᱟᱝ?
ᱦᱮᱸ, ᱮᱠᱫᱚᱢ᱾
ᱦᱮᱸ, ᱱᱚᱣᱟ ᱜᱮ ᱛᱚ ᱱᱚᱣᱟ ᱞᱟᱜᱤᱫ ᱛᱮ ᱡᱚᱛᱚ ᱡᱚᱛᱚ ᱦᱚᱲ ᱜᱮ ᱢᱟᱱᱮ ᱤᱭᱟᱹ ᱨᱮᱱᱟᱜ ᱯᱨᱚᱛᱤᱵᱟᱫᱽ ᱨᱮᱱᱟᱜ ᱩᱪᱤᱛ ᱠᱟᱱ ᱛᱟᱵᱚ ᱵᱚᱱᱟ ᱠᱤᱱᱛᱩ ᱚᱱᱠᱟ ᱵᱟᱝᱵᱚᱱ ᱞᱟᱦᱟ ᱫᱟᱲᱮᱭᱟᱜ ᱠᱟᱱᱟ ᱤᱱᱟᱹ ᱜᱮ᱾
ᱚ ᱦᱮᱸ ᱟᱨ ᱡᱟᱦᱟ ᱛᱤᱱᱟᱹᱜ ᱜᱮ ᱡᱚᱛᱚ ᱦᱚᱲ ᱵᱚᱱ ᱪᱮᱥᱴᱟᱭ ᱢᱟ ᱡᱟᱛᱮ ᱚᱸᱰᱮ ᱥᱩᱢᱩᱝ ᱦᱚ ᱵᱟᱝ ᱥᱮ ᱜᱚᱴᱟ ᱫᱷᱟᱨᱛᱤ ᱨᱮ ᱜᱮ, ᱮᱸ ᱱᱚᱣᱟ ᱫᱚ ᱧᱮᱞᱚᱜᱚᱜ ᱠᱟᱱᱟ, ᱫᱟᱨᱮ ᱦᱚᱜᱼᱚᱭ ᱜᱮᱫᱚᱜ ᱠᱟᱱᱟ ᱱᱚᱣᱟ ᱡᱤᱱᱤᱥ ᱠᱚ ᱫᱚ ᱢᱟᱱᱮ ᱟᱰᱤ ᱢᱤᱫᱴᱟᱝ ᱢᱟᱱᱮ ᱚᱛᱤᱨᱤᱠᱛᱚ ᱱᱚᱣᱟ ᱡᱤᱱᱤᱥᱴᱟᱜ ᱫᱚ ᱟᱰᱤ ᱚᱛᱤᱨᱤᱠᱛᱚ ᱵᱟᱲᱟ ᱵᱟᱲᱛᱤᱜ ᱠᱟᱱᱟ ᱚᱱᱟ ᱠᱷᱟᱛᱤᱨ ᱵᱤᱥᱮᱥ ᱠᱚ ᱨᱮ ᱟᱵᱚ ᱚᱭᱮᱫᱟᱨ ᱨᱮᱱᱟᱜ ᱦᱚᱸ ᱢᱟᱱᱮ ᱟᱰᱤᱴᱟ ᱪᱮᱧᱡᱤᱝ ᱦᱮᱡ ᱠᱟᱱᱟ᱾ ᱦᱮᱸ ᱱᱤᱛᱚᱜ ᱦᱚᱸ ᱠᱤᱪᱷᱩᱴᱟ ᱵᱚᱱ ᱱᱚᱜᱼᱚᱭ ᱡᱮᱢᱚᱱ ᱟᱥᱟᱲ ᱵᱚᱸᱜᱟ ᱫᱤᱱ ᱞᱟᱦᱟ ᱫᱚ ᱡᱮᱢᱚᱱ ᱟᱥᱟᱲ ᱯᱩᱨᱳ ᱴᱟ ᱟᱬᱜᱚᱭ ᱛᱟᱦᱮᱱᱟᱭ, ᱱᱮᱛᱟᱨ ᱫᱚ ᱯᱩᱨᱳ ᱴᱟ ᱡᱮ ᱢᱤᱫᱴᱟᱝ ᱵᱷᱟᱜᱮ ᱞᱮᱠᱟ ᱫᱟᱜ ᱡᱟᱲᱤ ᱦᱩᱭᱳᱜᱼᱟ, ᱥᱮ ᱱᱚᱣᱟ ᱡᱤᱱᱤᱥ ᱪᱟ ᱫᱚ ᱵᱟᱱᱩᱜ ᱟᱠᱟᱫᱟ᱾
ᱵᱟᱝ ᱧᱮᱞᱚᱜ ᱠᱟᱱᱟ, ᱦᱮᱸ᱾ ᱡᱮᱢᱚᱱ ᱩᱱᱟᱹᱜ ᱫᱤᱱ ᱫᱚ ᱦᱟᱱᱮ ᱯᱳᱭᱞᱳ ᱟᱥᱟᱲ ᱥᱮᱡ ᱠᱷᱚᱱ ᱜᱮ ᱦᱚᱲ ᱨᱚᱦᱚᱭ ᱠᱚ ᱠᱚ ᱮᱦᱚᱵᱚᱜ ᱠᱟᱱ ᱛᱟᱦᱮᱸᱫ᱾ ᱟᱨ ᱦᱤᱛᱚᱜ ᱪᱮᱫ ᱧᱮᱞᱚᱜ ᱠᱟᱱᱟ ᱟᱥᱟᱲ ᱨᱮᱱᱟᱜ ᱢᱩᱪᱟᱹᱫ ᱨᱮᱦᱚᱸ ᱨᱚᱦᱚᱭ ᱵᱟᱝ ᱮᱦᱚᱵᱚᱜ ᱠᱟᱱᱟ᱾
ᱦᱮᱸ, ᱚᱸᱠᱟ ᱠᱚ ᱥᱮᱫ ᱫᱚ ᱫᱟᱜᱽ ᱫᱟᱭ, ᱚᱠᱟ ᱠᱚ ᱥᱮᱫ ᱫᱚ ᱵᱟᱭ ᱫᱟᱜ ᱮᱫᱟ, ᱱᱚᱣᱟ ᱡᱤᱱᱤᱥ ᱟᱳ ᱦᱚᱸ ᱟᱰᱤ
ᱦᱮᱸ ᱚᱱᱟ ᱜᱮ ᱟᱨ ᱱᱚᱜᱼᱚᱭ ᱡᱮᱢᱚᱱ ᱱᱚᱜᱼᱚᱭ ᱡᱮ ᱟᱛᱩ ᱚᱲᱟᱜ ᱠᱷᱚᱱ ᱦᱚᱸ ᱵᱤᱨ ᱠᱚ ᱵᱚᱱ ᱢᱟᱜ ᱮᱫᱟᱵᱚᱱ ᱚᱲᱟᱜ ᱫᱟᱵᱚᱱ ᱫᱩᱣᱟᱹᱨ ᱫᱟᱵᱚᱱ ᱚᱱᱟ ᱫᱚ ᱴᱷᱤᱠᱟᱹᱱ ᱜᱮᱭᱟ᱾ ᱠᱤᱱᱛᱩ ᱢᱤᱫ ᱴᱤᱡ ᱛᱤᱱᱟᱹᱜ ᱫᱟᱨᱮ ᱵᱚᱱ ᱢᱟᱜ ᱮᱫᱟ ᱚᱱᱟ ᱯᱚᱨᱤᱢᱟᱱ ᱫᱟᱨᱮ ᱵᱟᱵᱚᱱ ᱨᱚᱦᱚᱭᱮᱫᱟ᱾
ᱵᱟᱝ ᱵᱟᱝ ᱮᱠᱟᱞ ᱜᱮ ᱵᱟᱝ᱾
ᱮᱠᱟᱞ ᱜᱮ ᱵᱟᱝ ᱦᱮᱸ ᱛᱚ ᱟᱵᱚᱣᱟᱜ ᱩᱪᱤᱛ ᱦᱮᱸ ᱟᱵᱚᱭᱟᱜ ᱩᱪᱤᱛ ᱠᱟᱱᱟ ᱡᱮ ᱦᱚᱭᱛᱚ ᱢᱤᱫ ᱴᱟᱝ ᱫᱟᱨᱮ ᱵᱚᱱ ᱢᱟᱜ ᱮᱫᱟ ᱚᱱᱟ ᱡᱟᱭᱜᱟ ᱨᱮ ᱵᱟᱨᱭᱟ ᱫᱟᱨᱮ ᱨᱚᱦᱚᱭ ᱨᱮᱱᱟᱜ ᱩᱪᱤᱛ ᱱᱚᱝᱠᱟ ᱜᱮ ᱡᱩᱫᱤ ᱡᱚᱛᱚ ᱦᱚᱲ ᱵᱚᱱ ᱵᱩᱡᱟ ᱛᱟᱦᱚᱞᱮ ᱠᱷᱟᱱ ᱟᱥᱟᱭᱟᱹᱧ ᱡᱮ ᱱᱚᱶᱟ ᱟᱵᱚᱣᱟᱜ ᱯᱚᱨᱤᱵᱮᱥ ᱫᱚ ᱩᱱᱟᱹᱜ ᱴᱟ ᱫᱚ ᱢᱟᱱᱮ ᱵᱟᱲᱤᱡ ᱚᱵᱚᱥᱛᱷᱟ ᱨᱮ ᱫᱚ ᱵᱟᱝ ᱪᱟᱞᱟᱜᱼᱟ᱾ ᱟᱨ ᱱᱚᱶᱟ ᱜᱮ ᱡᱚᱛᱚ ᱦᱚᱲ ᱵᱚᱱ ᱪᱮᱥᱴᱟᱭᱟ᱾
ᱦᱮᱸ ᱦᱮᱸ
ᱚᱱᱟ ᱜᱮ ᱛᱟᱨᱯᱚᱨ ᱱᱚᱜᱼᱚᱭ ᱡᱮ ᱟᱵᱚ ᱥᱚᱥᱟᱞ ᱢᱤᱰᱤᱭᱟ ᱵᱚᱱ ᱵᱮᱵᱚᱦᱟᱨᱮᱫ ᱠᱟᱱᱟ, ᱱᱚᱶᱟ ᱤᱫᱤ ᱠᱟᱛᱮᱜ ᱟᱢ ᱪᱮᱫ ᱮᱢ ᱢᱮᱱᱟ ᱛᱤᱱᱟᱜ ᱴᱟ ᱵᱷᱟᱜᱤ ᱥᱮ ᱼ ᱛᱤᱱᱟᱜ ᱴᱟᱜ ᱵᱟᱲᱤᱡ?
ᱟᱨ ᱥᱚᱥᱟᱞ ᱢᱤᱰᱤᱭᱟ ᱫᱤᱠ ᱛᱷᱮᱠᱮ ᱫᱚ ᱯᱨᱚᱛᱷᱚᱢ ᱨᱮ ᱫᱚ ᱵᱷᱟᱜᱮ ᱜᱤᱧ ᱞᱟᱹᱭᱟ᱾ ᱛᱟᱨᱯᱚᱨᱮ ᱵᱟᱲᱤᱡ ᱫᱤᱠ ᱦᱚᱸ ᱢᱮᱱᱟᱜ ᱟᱠᱟᱜᱼᱟ ᱵᱷᱟᱜᱤ ᱫᱤᱠ ᱫᱚ ᱡᱮᱢᱚᱱ ᱢᱮᱱᱟᱜᱼᱟ᱾ ᱛᱟᱵᱚᱱᱟ ᱟᱵᱚ ᱥᱚᱥᱟᱞ ᱢᱤᱰᱤᱭᱟ ᱡᱮᱢᱚᱱ ᱵᱚᱱ ᱵᱮᱵᱚᱦᱟᱨ ᱮᱫᱟ ᱥᱚᱥᱟᱞ ᱢᱤᱰᱤᱭᱟ ᱛᱮ ᱟᱵᱚ ᱢᱤᱫ ᱴᱟᱝ ᱱᱤᱭᱩᱡᱽ ᱵᱚᱱ ᱟᱰᱤ ᱴᱷᱮᱱ ᱠᱷᱚᱱᱟᱜ ᱢᱤᱫ ᱴᱟᱝ ᱢᱟᱱᱮ ᱰᱮᱴᱟ ᱢᱟᱫᱽᱫᱷᱚᱢ ᱛᱮ ᱟᱵᱚ ᱟᱹᱰᱤ ᱡᱟᱭᱜᱟ ᱨᱮᱱᱟᱜ ᱢᱤᱫ ᱴᱟᱝ ᱠᱷᱚᱵᱚᱨ ᱵᱚᱱ ᱧᱟᱢ ᱫᱟ ᱥᱮ ᱛᱚᱛᱷᱚ ᱵᱚᱱ ᱧᱟᱢ ᱫᱟ᱾ ᱱᱚᱶᱟ ᱡᱤᱱᱤᱥ ᱢᱤᱫ ᱴᱟᱝ ᱵᱷᱟᱜᱮ ᱥᱮ ᱟᱵᱚ ᱢᱤᱫ ᱴᱟᱝ ᱵᱷᱟᱜᱤ ᱡᱤᱱᱤᱥ ᱵᱚᱱ ᱥᱮᱲᱟ ᱫᱟᱲᱮᱭᱟᱜ ᱠᱟᱱᱟ ᱡᱟᱦᱟᱸ ᱫᱚ ᱢᱟᱱᱮ ᱦᱚᱭᱛᱚ ᱢᱟᱱᱮ ᱡᱟᱦᱟᱸ ᱫᱚ ᱢᱟᱥᱴᱟᱨ ᱴᱷᱮᱱ ᱠᱷᱚᱱᱟᱜ ᱟᱵᱚ ᱵᱟᱵᱚᱱ ᱥᱮᱲᱟ ᱫᱟᱲᱮᱜᱼ ᱠᱟᱱᱟ ᱥᱮ ᱢᱟᱥᱴᱟᱨ ᱫᱚ ᱚᱱᱟ ᱵᱟᱠᱚ ᱮᱢ ᱠᱟᱜ ᱵᱚᱱᱟ ᱟᱵᱚ ᱥᱤᱠᱷᱟ ᱞᱮᱠᱟ ᱠᱤᱱᱛᱩ ᱚᱱᱟ ᱡᱤᱱᱤᱥ ᱟᱵᱚ ᱢᱤᱫ ᱴᱟᱝ ᱚ ᱢᱟᱱᱮ ᱥᱚᱥᱟᱞ ᱢᱤᱰᱤᱭᱟ ᱛᱮᱵᱚᱱ ᱥᱮᱬᱟᱭᱮᱫᱟ ᱥᱮ ᱥᱚᱥᱟᱞ ᱢᱤᱰᱤᱭᱟ ᱨᱮ ᱢᱟᱱᱮ ᱮᱠᱴᱚᱢ ᱵᱷᱟᱜᱮ ᱡᱤᱱᱤᱥ ᱦᱚᱸ ᱧᱮᱞᱚᱜᱼᱟ ᱵᱷᱟᱜᱮ ᱵᱟᱹᱲᱤᱡ ᱡᱤᱱᱤᱥ ᱦᱚᱸ ᱧᱮᱞᱚᱜᱼᱟ᱾ ᱱᱚᱸᱰᱮ ᱠᱷᱮᱛᱨᱮ ᱟᱵᱚ ᱵᱚᱱ ᱵᱩᱡᱽ ᱫᱟᱲᱮᱭᱟᱜᱼᱟ ᱡᱮ ᱚᱠᱟᱴᱟᱜ ᱵᱷᱟᱜᱮ ᱡᱤᱱᱤᱥ ᱠᱟᱱᱟ ᱚᱠᱟᱴᱟᱜ ᱵᱟᱹᱲᱤᱡ ᱡᱤᱱᱤᱥ ᱠᱟᱱᱟ᱾ ᱟᱨ ᱡᱮᱢᱚᱱ ᱠᱷᱟᱨᱟᱯ ᱫᱤᱠ ᱢᱮᱱᱟᱜ ᱟᱠᱟᱫᱟ ᱟᱫᱚ ᱠᱷᱟᱨᱟᱯ ᱫᱤᱠ ᱫᱚ ᱡᱮᱢᱚᱱ ᱟᱹᱰᱤ ᱵᱮᱥᱤ ᱢᱟᱱᱮ ᱭᱩᱡᱽ ᱞᱮᱠᱷᱟᱱ ᱦᱚᱸ ᱡᱮᱢᱚᱱ ᱟ ᱢᱟᱱᱮ ᱡᱟᱦᱟᱸᱭ ᱡᱟᱦᱟᱸ ᱞᱮᱠᱟ ᱠᱟᱛᱮᱜ ᱠᱚ ᱭᱩᱡᱽ ᱫᱟ ᱠᱷᱟᱨᱟᱯ ᱫᱤᱠ ᱦᱚᱸ ᱢᱮᱱᱟᱜ ᱟᱠᱟᱜ-ᱟ᱾ ᱟᱫᱚ ᱟᱵᱚ ᱢᱟᱱᱮ ᱵᱷᱟᱜᱮ ᱫᱤᱠ ᱵᱚᱱ ᱭᱩᱡᱽ ᱞᱮᱠᱷᱟᱱ ᱜᱮ ᱟᱵᱚᱣᱟᱜ ᱜᱮ ᱡᱷᱚᱛᱚ ᱠᱷᱚᱱᱟᱜ ᱵᱷᱟᱜᱮ
ᱦᱩᱸ᱾ ᱱᱚᱜᱼᱚᱭ ᱡᱮ ᱵᱷᱟᱹᱜᱤ ᱛᱮᱦᱚᱸ ᱧᱮᱞᱚᱜ ᱠᱟᱱᱟ ᱡᱮᱢᱚᱱ ᱟᱹᱰᱤ ᱫᱤᱱ ᱢᱟ ᱮᱠᱟᱞ ᱛᱮ ᱥᱮᱱ ᱠᱟᱛᱮᱜ ᱜᱮ ᱟᱵᱚ ᱫᱚ ᱠᱟᱞᱟᱥ ᱠᱚᱨᱟᱣ ᱞᱟᱜᱟᱭᱮᱫ ᱵᱚᱱ ᱛᱟᱦᱮᱱᱟ ᱱᱤᱛᱚᱜ ᱫᱚ ᱚᱲᱟᱜ ᱫᱩᱲᱩᱵ ᱠᱟᱛᱮᱫ ᱦᱚᱸ ᱚᱱᱟ ᱥᱩᱵᱤᱫᱟ ᱵᱚᱱ ᱧᱟᱢ ᱠᱟᱛᱮᱜ ᱡᱮ ᱟᱵᱚ ᱵᱚᱱ ᱠᱟᱞᱟᱥ ᱫᱟᱲᱮᱜ ᱠᱟᱱᱟ ᱥᱮ ᱥᱤᱠᱠᱷᱟ ᱵᱚᱱ ᱚᱨᱡᱚᱱ ᱫᱟᱲᱮᱜ ᱠᱟᱱᱟ, ᱦᱮᱸ ᱥᱮ ᱮᱸ ᱱᱚᱶᱟ ᱠᱚᱨᱮᱱᱟᱜ ᱟᱭᱢᱟ ᱞᱮᱠᱟᱱᱟᱜ ᱥᱩᱵᱤᱫᱟ ᱢᱮᱱᱟᱜᱼᱟ᱾ ᱡᱟᱦᱟᱸ ᱫᱚ ᱥᱮᱱ ᱠᱟᱛᱮᱜ ᱜᱮ ᱧᱮᱞ ᱞᱟᱜᱟᱜ ᱠᱟᱱ ᱛᱟᱦᱮᱸᱫ ᱚᱱᱟ ᱡᱤᱱᱤᱥ ᱱᱤᱛᱚᱜ ᱚᱲᱟᱜ ᱨᱮ ᱫᱩᱲᱩᱵ ᱠᱟᱛᱮᱜ ᱵᱚᱱ ᱧᱮᱞ ᱧᱟᱢ ᱮᱫᱟ᱾ ᱵᱟᱝ?
ᱦᱮᱸ ᱦᱮᱸ᱾
ᱱᱚᱜ-ᱚᱱᱟ ᱜᱮ ᱠᱤᱢᱵᱟ ᱡᱟᱦᱟᱱᱟᱜ ᱫᱩᱠ ᱵᱤᱯᱚᱫ ᱨᱮ ᱯᱟᱲᱟᱣ ᱞᱮᱱᱠᱷᱟᱡ ᱦᱚᱸ ᱥᱮ ᱚᱲᱟᱜ ᱨᱮ ᱫᱩᱲᱩᱵ ᱠᱟᱛᱮᱜ ᱦᱚᱸ ᱦᱮᱞᱯ ᱵᱚᱱ ᱧᱟᱢᱮᱫ ᱜᱮᱭᱟ ᱦᱮᱸ
ᱦᱮᱸ ᱟᱨ ᱡᱮᱢᱚᱱ ᱞᱟᱦᱟ ᱛᱮᱫᱚ ᱦᱩ ᱦᱳᱭ ᱛᱟᱦᱮᱸ ᱠᱟᱱᱟ ᱡᱮ ᱟ ᱢᱤᱫᱴᱟᱝ ᱟ ᱠᱷᱚᱵᱚᱨ ᱧᱟᱢᱚᱜᱼᱟ ᱢᱤᱫ ᱢᱤᱫ ᱴᱟᱝ ᱟ ᱦᱚᱲ ᱢᱟᱫᱽᱫᱷᱚᱢ ᱛᱮ ᱩᱱᱛᱚ ᱤᱭᱟᱹ ᱥᱚᱥᱟᱞ ᱢᱤᱰᱤᱭᱟ ᱥᱮ ᱤᱱᱴᱟᱨᱱᱮᱴ ᱨᱮᱱᱟᱜ ᱵᱮᱵᱚᱦᱟᱨ ᱵᱟᱝ ᱛᱟᱦᱮᱸ ᱠᱟᱱᱟ᱾ ᱵᱟᱝ-ᱟ ᱦᱩᱸ ᱱᱤᱛᱳᱜ ᱫᱚ ᱡᱮᱢᱚᱱ ᱦᱚᱴᱟᱴ ᱠᱚᱨᱮ ᱡᱟᱦᱟᱸᱭ ᱨᱤᱞᱮᱴᱤᱵᱽ ᱴᱷᱮᱱ ᱫᱚᱨᱠᱟᱨ ᱦᱩᱭᱩᱜ ᱛᱟᱵᱚᱱᱟ ᱟᱵᱚ ᱥᱚᱸᱜᱮ ᱛᱮ ᱯᱷᱚᱱ ᱠᱟᱛᱮᱫ ᱵᱚᱱ ᱠᱩᱞᱤ ᱫᱟᱲᱮ ᱟᱭᱟ ᱵᱩᱜᱤ ᱵᱟᱹᱲᱤᱡ ᱥᱩᱠᱼ ᱫᱩᱠ ᱞᱟᱦᱟᱛᱼᱼ ᱛᱮ ᱫᱚ ᱛᱮᱢᱚᱱ ᱫᱚ ᱵᱟᱝ ᱛᱟᱦᱮᱸ ᱠᱟᱱᱟ ᱡᱮ ᱵᱳᱜᱮ ᱵᱟᱹᱲᱤᱡ ᱥᱩᱠ ᱫᱩᱠ ᱦᱚᱴᱟᱛ ᱠᱚᱨᱮ ᱛᱮ ᱠᱩᱞᱤ ᱢᱟᱱᱮ ᱡᱚᱠᱷᱚᱱ ᱜᱮ ᱤᱪᱪᱷᱟᱹ ᱦᱳᱭᱳᱜᱼᱟ, ᱚ ᱢᱟᱱᱮ ᱦᱚᱭᱛᱚ ᱩᱱᱤᱭᱟᱜ ᱛᱷᱩᱨᱩ ᱛᱮ ᱵᱟᱰᱟᱭ ᱥᱮ ᱚᱸᱰᱮ ᱪᱟᱞᱟᱣ ᱠᱟ ᱛᱮ ᱟᱡ ᱴᱷᱮᱱ ᱪᱟᱞᱟᱣ ᱠᱟᱛᱮ ᱟᱭᱟᱜ ᱥᱩᱠ ᱫᱩᱠ ᱵᱟᱲᱟᱭ ᱦᱳᱭᱳᱜᱼᱟ᱾
ᱦᱮᱸ ᱛᱚ ᱡᱚᱛᱚ ᱞᱮᱠᱟᱱ ᱯᱚᱨᱤᱥᱛᱷᱤᱛᱤ ᱨᱮ ᱚᱱᱟ ᱠᱚᱫᱚ ᱥᱚᱢᱵᱷᱚᱵ ᱵᱟᱝ ᱛᱟᱦᱮᱸ ᱠᱟᱱᱟ ᱥᱮ, ᱚᱱᱟ ᱠᱚ ᱦᱤᱛᱳᱜ ᱡᱚᱛᱚ ᱥᱚᱢᱵᱷᱚᱵ ᱠᱟᱱᱟ ᱦᱮᱸ᱾ ᱟᱨ ᱵᱟᱹᱲᱤᱡ ᱫᱤᱠ ᱫᱚ ᱦᱩᱭᱩᱜ ᱠᱟᱱᱟ ᱱᱚᱜᱼᱚᱭ ᱡᱮ ᱠᱟᱹᱴᱤᱡ ᱠᱟᱹᱴᱤᱡ ᱢᱟᱭ ᱵᱟᱹᱵᱩ ᱛᱚᱠᱚ ᱥᱮ ᱜᱤᱫᱽᱨᱟᱹ ᱠᱚ ᱱᱚᱜᱼᱚᱭ ᱢᱟᱱᱮ, ᱟᱹᱲᱤ ᱫᱟᱠᱚ ᱡᱮ ᱯᱷᱳᱱ ᱵᱟᱢ ᱩᱫᱩᱜ ᱟᱹᱧ ᱠᱷᱟᱱ ᱵᱟᱹᱧ ᱡᱚᱢᱟ ᱦᱚᱜᱼᱚᱭ ᱡᱮᱵᱚᱱ ᱤᱭᱟᱹᱭᱮᱫ ᱠᱚᱣᱟ, ᱡᱮ ᱦᱮᱸ ᱢᱟ ᱱᱤᱛᱳᱜ ᱛᱤᱜ ᱤᱧ ᱩᱫᱩᱜ ᱟᱭᱟ ᱯᱚᱨᱮ ᱫᱚ ᱦᱟᱸᱜ ᱵᱟᱝ, ᱱᱚᱝᱠᱟ ᱱᱚᱝᱠᱟᱛᱮ ᱥᱟᱨᱟ ᱫᱤᱱ ᱵᱚᱱ ᱮᱢᱟᱠᱚ ᱠᱟᱱᱟ ᱢᱟᱱᱮ ᱢᱤᱜ ᱠᱟᱹᱴᱤᱡ ᱠᱷᱚᱱ ᱜᱮ ᱩᱱᱠᱩ ᱵᱟᱹᱲᱤᱡ ᱜᱮᱠᱚ, ᱵᱮᱱᱟᱣ ᱤᱫᱤᱜ ᱠᱟᱱᱟ ᱥᱮ ᱵᱟᱹᱲᱤᱡ ᱜᱮᱠᱚ ᱥᱮᱲᱟᱭ ᱤᱫᱤᱭᱮᱫᱟ᱾ ᱮᱨᱯᱚᱨ ᱚᱱᱟ ᱪᱮᱛᱟᱱ ᱨᱮ ᱵᱮᱥᱤ ᱩᱱᱠᱩᱣᱟᱜ ᱴᱟᱱ ᱵᱮᱥᱤᱜ ᱠᱟᱱ ᱛᱟᱠᱚᱣᱟ, ᱯᱟᱲᱦᱟᱜ ᱨᱮ ᱴᱟᱱ ᱠᱚᱢᱚᱜ ᱠᱟᱱ ᱛᱟᱠᱚᱣᱟ᱾ ᱦᱚᱸᱜᱱᱟ ᱠᱚ ᱟᱨ ᱠᱷᱮᱞ ᱨᱮ ᱡᱟᱦᱟᱸ ᱫᱚ, ᱴᱤᱡ ᱥᱚᱨᱤᱨ ᱪᱚᱨᱪᱟ ᱱᱚᱣᱟ ᱠᱚᱦᱚᱸ ᱡᱚᱛᱚ ᱠᱚ ᱵᱟᱹᱜᱤᱭᱮᱫᱟ᱾
ᱦᱮᱸ ᱟ ᱞᱟᱦᱟ ᱨᱮᱱ ᱜᱤᱫᱽᱨᱟᱹ ᱠᱚᱫᱚ ᱡᱮᱢᱚᱱ, ᱟ ᱯᱳᱭᱞᱳ ᱠᱷᱚᱱᱟᱜ ᱜᱮ ᱱᱚᱜᱼᱚᱭ ᱫᱷᱩᱲᱤ ᱨᱮ ᱦᱟᱲᱟ ᱠᱟᱛ ᱛᱮᱠᱚ ᱦᱟᱨᱟᱜᱼᱟ ᱱᱮᱛᱟᱨ ᱨᱮᱱ ᱜᱤᱫᱽᱨᱟᱹ ᱫᱚ ᱫᱷᱩᱲᱤ ᱵᱟᱞᱤ ᱨᱮᱫᱚ ᱦᱟᱨᱟ ᱠᱟᱛᱮ ᱵᱟᱠᱚ ᱦᱟᱨᱟᱜ ᱠᱟᱱᱟ᱾ ᱯᱳᱭᱞᱳ ᱠᱷᱚᱱᱟ ᱜᱮ ᱡᱮᱦᱮᱛᱩ ᱜᱟᱨᱡᱮᱱ ᱡᱷᱚᱛᱚ ᱦᱚᱲ ᱯᱷᱳᱱ ᱠᱚ ᱤᱭᱩᱥ ᱫᱟ ᱟᱨ ᱯᱷᱳᱱ ᱤᱭᱩᱥ, ᱢᱟᱱᱮ ᱜᱮ ᱱᱮᱛᱟᱨ ᱫᱚ ᱮᱱᱰᱚᱨᱚᱭᱮᱰ ᱯᱷᱳᱱ ᱢᱟᱱᱮ ᱜᱮ ᱰᱮᱴᱟ ᱫᱚ ᱛᱟᱦᱮᱱ ᱜᱮᱭᱟ᱾ ᱟᱱᱞᱤᱢᱤᱴᱮᱰ ᱟᱵᱻ, ᱱᱚᱣᱟ ᱡᱤᱱᱤᱥ ᱱᱩᱠᱩ ᱢᱟᱱᱮ ᱜᱤᱫᱽᱨᱟᱹ ᱡᱤᱱᱤᱥᱴᱟ ᱫᱚ ᱜᱤᱫᱽᱨᱟᱹ ᱫᱚ ᱜᱟᱨᱡᱮᱱ ᱪᱮᱫ ᱞᱮᱠ ᱟᱠᱟᱭ ᱥᱮᱨᱟᱣ ᱟᱭᱟ ᱜᱤᱫᱽᱨᱟᱹ ᱫᱚ ᱚᱱᱟᱜ ᱜᱮ ᱢᱟᱱᱮ ᱦᱟᱨᱟᱣᱟᱭ ᱟᱡ ᱮ ᱜᱨᱚᱦᱚᱱᱟᱭ ᱩᱱᱤ ᱡᱩᱫᱤ ᱩᱱᱤ ᱛᱚ ᱟᱨ ᱵᱷᱟᱜᱮ ᱵᱟᱹᱲᱤ ᱨᱮᱱᱟᱜ ᱢᱟᱱᱮ ᱚᱱᱟ ᱛᱩᱞᱚᱱᱟ ᱨᱮᱱᱟᱜ ᱫᱚ ᱵᱤ ᱪᱮᱫᱽ ᱫᱚ ᱵᱟᱝ,